ᱦᱮᱸ ᱟᱸᱡᱚᱢᱚᱜ ᱠᱟᱱᱟ ᱦᱮᱸ ᱟᱸᱡᱚᱢᱚᱜ
ᱦᱮᱸ ᱦᱮᱸ ᱟᱹᱰᱤ ᱱᱟᱯᱟᱭ ᱧᱟᱢᱚᱜ ᱠᱟᱱᱟ ᱟᱫᱚ ᱡᱚᱠᱷᱚᱱ ᱡᱚᱠᱷᱚᱱ ᱪᱮᱠᱟ ᱜᱚᱫᱚᱜ ᱠᱟᱱ ᱪᱚ ᱨᱚᱲ ᱵᱟᱝ ᱟᱡᱚᱢᱚᱜ ᱠᱟᱱᱟ᱾ ᱦᱮᱥᱮ ᱟᱪᱪᱷᱟ ᱤᱭᱟᱹ ᱪᱮᱫ ᱠᱚ ᱞᱮᱭᱟ᱾ ᱟ ᱛᱟᱦᱚᱞᱮ ᱢᱟᱹᱭ ᱪᱮᱫ ᱠᱚᱯᱮ ᱪᱤᱠᱟᱹ ᱵᱟᱲᱟᱭ ᱫᱟ ᱱᱤᱭᱟᱹ ᱜᱷᱟᱲᱤᱡ ᱫᱚ?
ᱪᱮᱫ ᱦᱚᱸ ᱵᱟᱝ᱾ ᱪᱮᱫ ᱦᱚᱸ ᱵᱟᱞᱮ ᱪᱤᱠᱟᱭᱮᱫᱟ ᱟᱯᱮ ᱫᱚ ᱪᱮᱫ ᱠᱚᱯᱮ ᱪᱤᱠᱟᱹ ᱵᱟᱲᱟᱭ ᱫᱟ?
ᱱᱤᱭᱟᱹ ᱜᱷᱟᱹᱲᱤᱡ ᱫᱚ ᱪᱮᱫ ᱜᱮ ᱵᱟᱝ ᱟᱫᱚ ᱱᱚᱜᱼᱚᱭ ᱢᱮ ᱚᱲᱟᱜ ᱠᱚᱨᱮᱱᱟᱜ ᱜᱮ ᱠᱟᱹᱢᱤ ᱠᱚ ᱪᱟᱞᱟᱜ ᱠᱟᱱᱟ ᱦᱮ ᱵᱟᱝ ᱮᱱᱠᱷᱟᱱ ᱢᱟᱹᱭ ᱟᱯᱮ ᱚᱱᱛᱮᱼᱼ ᱟᱨ ᱱᱤᱭᱟᱹ ᱜᱟᱲᱤᱡ ᱫᱚᱼᱼ ᱟᱪᱪᱷᱟ ᱪᱮᱫ ᱠᱚ ᱞᱟᱹᱭᱟ ᱯᱚᱨᱚᱵᱽ ᱯᱩᱱᱟᱹᱭ ᱤᱫᱤ‌ ᱠᱟᱛᱮ ᱞᱟᱝ ᱨᱚᱯᱚᱲ ᱞᱮᱠᱷᱟᱱ ᱪᱮᱫ ᱞᱮᱠᱟᱜᱼᱟ?
ᱦᱮᱸ ᱢᱟ ᱨᱚᱯᱚᱲ ᱞᱮᱱ ᱜᱮᱞᱟᱝ᱾
ᱡᱟᱦᱟᱹᱭ ᱟᱪᱪᱷᱟ ᱟᱯᱮ ᱚᱱᱛᱮ ᱫᱚ ᱛᱟᱦᱞᱮ ᱢᱟᱹᱭ ᱪᱮᱫ ᱠᱚ ᱯᱚᱨᱚᱵᱽ ᱯᱩᱱᱟᱹᱭ ᱦᱩᱭᱩᱜ ᱜᱮᱭᱟ ᱟᱯᱮ ᱚᱱᱛᱮ ᱟᱱᱮᱼᱼ ᱟᱨ ᱪᱮᱫ ᱠᱚ ᱫᱚᱢᱮᱢ ᱠᱩᱥᱤᱭᱟᱜᱼᱟ ᱚᱱᱠᱟᱱᱟᱜ ᱯᱚᱨᱚᱵ ᱯᱩᱱᱟᱹᱭ ᱠᱚᱫᱚ?
ᱚᱱᱠᱟᱱᱟᱜ ᱯᱚᱨᱚᱵᱽ ᱯᱩᱱᱟᱹᱭ ᱵᱚᱞᱛᱮ ᱫᱚ ᱠᱩᱥᱤ ᱫᱩᱧ ᱠᱩᱥᱤᱭᱟᱜ ᱜᱮᱭᱟ᱾ ᱦᱳᱭ ᱡᱮᱢᱚᱱ ᱯᱚᱨᱚᱵ ᱯᱩᱱᱟᱹᱭ ᱵᱚᱞᱛᱮ ᱵᱟᱦᱟ ᱥᱚᱨᱦᱟᱭ ᱚᱱᱟ ᱠᱚ ᱡᱚᱛᱚᱜᱤᱧ ᱠᱩᱥᱤᱭᱟᱜᱼᱟ ᱟᱵᱚᱣᱟᱜ ᱱᱚᱜᱼᱚᱭ ᱡᱮ ᱢᱮᱱᱟᱜ ᱟᱠᱟᱫ ᱛᱟᱵᱚᱱᱟ᱾ ᱱᱚᱜᱼᱚᱭ ᱤᱭᱟᱹ ᱥᱟᱠᱨᱟᱛ ᱫᱚ ᱟᱨ ᱱᱚᱜᱼᱚᱭ
ᱚᱱᱟ ᱫᱚᱝ ᱮᱱᱮᱡ ᱵᱟᱯᱞᱟ ᱦᱚᱸ ᱵᱟᱝᱢᱟ ᱞᱟᱹᱭᱟᱹᱧ ᱫᱚᱝ ᱮᱱᱮᱡ ᱞᱟᱜᱽᱲᱮ ᱮᱱᱮᱡ ᱚᱱᱠᱟᱱᱟᱜᱼᱼ
ᱚᱱᱠᱟᱱᱟᱜ ᱡᱚᱛᱚᱜᱤᱧ ᱠᱩᱥᱤᱭᱟᱜᱼᱟ ᱮᱱᱮᱡ ᱥᱮᱨᱮᱧ ᱞᱟᱹᱭ ᱛᱮᱫᱚ,
ᱮᱱᱮᱡ ᱥᱮᱨᱮᱧ ᱞᱮᱭ ᱞᱮᱠᱷᱟᱱ ᱫᱚ ᱪᱮᱫ ᱮᱢ ᱠᱩᱥᱤᱭᱟᱜᱼᱟ?
ᱡᱚᱛᱚ ᱜᱤᱧ ᱠᱩᱥᱤᱭᱟᱜᱼᱟ ᱮᱱᱮᱡ ᱥᱮᱨᱮᱧ ᱟᱨ ᱫᱚᱢᱮ ᱠᱷᱟᱡ ᱫᱚᱢᱮ ᱜᱤᱧ ᱠᱩᱥᱤᱭᱟᱜᱼᱟ ᱮᱱᱮᱡ ᱥᱮᱨᱮᱧᱼᱼ ᱟᱫᱚ ᱥᱟᱹᱨᱤ ᱠᱟᱛᱷᱟ ᱞᱟᱹᱭ ᱫᱚ ᱱᱚᱣᱟ ᱠᱟᱱᱟᱼᱼ ᱡᱮ ᱮᱱᱮᱡ ᱡᱩᱫᱤᱧ ᱮᱱᱮᱡ ᱫᱩᱧ ᱵᱟᱲᱟᱭ ᱨᱮᱦᱚᱸ ᱥᱮᱨᱮᱧ ᱨᱮᱱᱟᱜ ᱨᱟᱦᱟ ᱫᱚ ᱵᱟᱹᱧ ᱫᱟᱲᱮᱭᱟᱜᱼᱟ
ᱚ ᱵᱟᱝ ᱟᱫᱚ ᱥᱮᱸᱲᱟ ᱜᱚᱜ ᱠᱟᱜᱼᱟ ᱦᱮᱸ ᱥᱮ ᱮᱱᱮᱡ ᱫᱚ ᱟᱵᱚ ᱵᱚᱱ ᱵᱟᱲᱟᱭᱟ ᱟᱵᱚᱣᱟᱜ ᱥᱟᱱᱛᱟᱲ ᱥᱚᱢᱟᱡᱽ ᱨᱮ ᱥᱮ ᱟᱵᱚᱣᱟᱜ ᱟᱸ ᱥᱟᱶᱛᱟ ᱨᱮ ᱡᱟᱦᱟᱸ ᱡᱟᱦᱟᱸ ᱢᱟᱹᱱᱢᱤ ᱢᱟᱹᱱᱢᱤ ᱴᱷᱮᱱ ᱜᱮ ᱟᱵᱚ ᱥᱟᱱᱟᱢ ᱢᱟᱹᱱᱢᱤ ᱴᱷᱮᱱ ᱢᱟᱭᱟᱢ ᱨᱮᱛᱟᱵᱚᱱ ᱨᱟᱹᱥᱠᱟᱹ ᱦᱮᱸ ᱥᱮ ᱚᱱᱟ ᱫᱚ ᱟᱵᱚ
ᱦᱳᱭ ᱟᱨ ᱚᱱᱟ ᱢᱟ ᱦᱮᱸᱜᱮ
ᱜᱚᱞᱟ ᱦᱮᱸ ᱥᱮ
ᱦᱳᱭ ᱚᱱᱟ ᱢᱟ ᱦᱮᱸᱜᱮ ᱟᱫᱚ ᱮᱱᱮᱡ ᱢᱟᱢ ᱵᱟᱲᱟᱭ ᱜᱮ ᱴᱷᱤᱠ ᱜᱮᱭᱟ ᱟᱫᱚ ᱚᱱᱟᱦᱚᱧ ᱢᱮᱱᱟ ᱡᱮ ᱤᱧ ᱵᱟᱹᱧ ᱵᱟᱲᱟᱭᱟ ᱟᱫᱚ ᱚᱱᱟ ᱫᱚᱧ ᱞᱟᱹᱭᱟ ᱥᱟᱵ ᱫᱚ ᱫᱚᱨᱠᱟᱨᱟᱭ ᱪᱮᱫᱟᱜ ᱥᱮ ᱟᱵᱚᱣᱟᱜ ᱵᱟᱠᱷᱟᱱ ᱪᱤᱠᱟᱹᱛᱮ ᱛᱟᱦᱮᱱᱟ ᱪᱤᱠᱟᱹᱛᱮᱵᱚᱱ ᱥᱮᱨᱮᱧᱟ ᱥᱩᱫᱩ ᱮᱱᱮᱡ ᱵᱟᱲᱟᱭ ᱠᱟᱛᱮᱜ ᱫᱚ ᱵᱟᱝ ᱦᱩᱭᱩᱜᱼᱟ ᱥᱮᱨᱮᱧ ᱦᱚᱸᱛᱚ ᱵᱟᱲᱟᱭ ᱫᱚᱨᱠᱟᱨ ᱨᱩ ᱦᱚᱸᱛᱚ ᱵᱟᱲᱟᱭ ᱫᱚᱨᱠᱟᱨ ᱡᱚᱛᱚ ᱠᱤᱪᱷᱩ ᱜᱮ ᱵᱟᱲᱟᱭ ᱫᱚᱨᱠᱟᱨᱟᱭ
ᱦᱩᱸ ᱱᱟᱣᱟ ᱢᱟ ᱠᱟᱛᱷᱟ ᱠᱟᱱ ᱜᱮ ᱛᱤᱨᱤᱥ
ᱵᱟᱠᱷᱟᱡ ᱱᱚᱜᱼᱚᱭ ᱡᱮ ᱟᱵᱚ ᱦᱟᱯᱮᱱ ᱫᱤᱱ ᱦᱟᱯᱮᱱ ᱫᱤᱱ ᱜᱤᱫᱽᱨᱟᱹ ᱠᱚ ᱜᱤᱫᱽᱨᱟᱹ ᱠᱚ ᱟᱢ ᱪᱤᱠᱟᱹᱛᱮᱢ ᱞᱟᱹᱭ ᱫᱟᱲᱮ ᱟᱠᱚᱣᱟ ᱡᱮ ᱱᱚᱣᱟ ᱨᱟᱦᱟ ᱫᱚ ᱱᱚᱝᱠᱟ ᱠᱟᱱᱟ ᱱᱚᱣᱟᱴᱟᱜ ᱨᱟᱦᱟ ᱫᱚ ᱱᱚᱝᱠᱟ ᱠᱟᱱᱟ ᱥᱮ ᱱᱚᱜᱼᱚᱭ ᱡᱮ ᱩᱱᱠᱩ ᱡᱩᱫᱤ ᱠᱚ ᱨᱩᱭᱟ ᱟᱢ ᱪᱤᱠᱟᱹᱛᱮ ᱚᱱᱟ ᱵᱷᱩᱞᱮᱢ ᱥᱟᱵ ᱨᱟᱠᱟᱵ ᱫᱟᱲᱮᱭᱟᱛᱟ
ᱦᱮᱸ ᱚᱵᱚᱥᱥᱚᱭ ᱱᱟᱣᱟ ᱢᱟ ᱠᱟᱛᱷᱟ ᱠᱟᱱ ᱜᱮ ᱟᱫᱚ ᱵᱩᱡ ᱞᱟᱜᱟᱜᱼᱟ ᱚᱱᱟ ᱢᱟᱱᱮ ᱪᱮᱫ ᱠᱟᱱᱟ ᱪᱮᱫ ᱠᱚ ᱞᱟᱹᱭ ᱦᱚᱪᱚᱭᱮᱫᱟ ᱦᱮᱸ ᱵᱟᱝ ᱚᱱᱟ ᱯᱚᱨᱮ ᱜᱮ ᱚᱱᱟ ᱥᱮᱨᱮᱧ ᱯᱚᱛᱷᱤ ᱫᱩᱞᱟᱹᱲ ᱟᱹᱜᱩᱭ ᱦᱩᱭᱩᱜᱼᱟ ᱥᱮ ᱚᱱᱟ ᱮᱱᱮᱡ ᱥᱮ ᱚᱱᱟ ᱮᱱᱮᱡ ᱥᱮᱨᱮᱧ ᱯᱩᱛᱷᱤ ᱦᱮᱸ ᱵᱟᱝ ᱟᱪᱪᱷᱟ ᱢᱟᱹᱭ ᱛᱟᱦᱚᱞᱮ ᱟᱻ ᱢᱟᱱᱮ ᱚᱱᱟ ᱵᱟᱨᱭᱟ ᱥᱮ ᱯᱮᱭᱟᱢ ᱞᱟᱹᱭ ᱠᱮᱜᱼᱟ ᱚᱱᱟ ᱢᱩᱫᱽ ᱨᱮᱦᱚᱸ ᱟᱨᱠᱤ ᱚᱠᱟᱴᱟᱜ ᱡᱚᱛᱚ ᱠᱷᱚᱱᱟᱜ ᱡᱟᱹᱥᱛᱤᱢ ᱠᱩᱥᱤᱭᱟᱜᱼᱟ ᱚᱱᱟᱴᱟᱜ ᱮᱱᱮᱡ ᱥᱮᱨᱮᱧ ᱨᱮᱫᱚ ᱥᱮ ᱚᱱᱟ ᱯᱚᱨᱚᱵ ᱯᱩᱱᱤᱭᱟᱹ ᱢᱚᱫᱫᱷᱮ ᱨᱮ
ᱞᱟᱜᱽᱲᱮ ᱛᱚ ᱚᱱᱟ ᱢᱟ ᱵᱟᱨᱚ ᱢᱟᱥ ᱜᱮᱠᱚ ᱮᱱᱮᱡᱟ ᱩᱸᱜ ᱞᱟᱜᱽᱲᱮ ᱢᱟ ᱞᱟᱜᱽᱲᱮ ᱢᱟ ᱚᱠᱚᱭᱟᱜ ᱦᱚᱸ ᱤᱧ ᱫᱚ ᱚᱱᱠᱟ ᱫᱚ ᱵᱟᱹᱧ ᱵᱩᱡᱟ ᱤᱧ ᱫᱩᱧ ᱢᱚᱱᱮᱭᱟ ᱢᱚᱱᱮᱭᱮᱧ ᱞᱟᱜᱽᱲᱮ ᱫᱚ ᱦᱚᱭᱛᱚ ᱡᱚᱛᱚ ᱦᱚᱲ ᱜᱮᱠᱚ ᱠᱩᱥᱤᱭᱟᱜᱼᱟ ᱚᱱᱟ ᱵᱟᱫ ᱠᱟᱛᱮᱜ ᱫᱚ ᱚᱱᱟ ᱵᱟᱫ ᱠᱟᱛᱮ ᱚᱱᱠᱟ ᱡᱚᱛᱚᱜᱤᱧ ᱠᱩᱥᱤᱭᱟᱜᱼᱟ ᱢᱟᱱᱮ ᱚᱠᱟᱴᱟᱜ ᱦᱚᱸ ᱵᱟᱹᱧ ᱛᱩᱞᱟᱹᱡᱚᱠᱷᱟ ᱫᱟᱲᱮᱭᱟᱜ ᱠᱟᱱᱟ ᱡᱮ ᱱᱚᱣᱟᱴᱟᱜ ᱫᱚ ᱵᱮᱥᱤᱧ ᱠᱩᱥᱤᱭᱟᱜᱼᱟ ᱥᱮ ᱪᱮᱫ ᱚᱱᱟ ᱵᱟᱹᱧ ᱛᱩᱞᱟᱹ ᱡᱚᱠᱷᱟ ᱫᱟᱲᱮᱭᱟᱜ ᱠᱟᱱᱟ
ᱦᱮᱸ ᱦᱮᱸ ᱠᱟᱛᱷᱟ ᱦᱚᱸ ᱠᱟᱱ ᱜᱮᱭᱟ ᱢᱟᱱᱮ ᱛᱳ ᱨᱮᱦᱚᱸ ᱮᱱᱛᱮ ᱛᱩᱞᱩᱡ ᱠᱟᱛᱮ ᱤᱧ ᱞᱟᱹᱭᱟᱢ ᱠᱟᱱᱟ ᱢᱟᱱᱮ ᱚᱱᱠᱟ ᱚᱠᱟᱴᱟᱜ ᱢᱤᱫᱴᱟᱝ ᱞᱟᱹᱭ ᱡᱮ ᱱᱚᱣᱟᱴᱟᱜ ᱫᱚᱢᱮᱧ ᱠᱩᱥᱤᱭᱟᱜᱼᱟ ᱟᱨᱠᱤ ᱚᱱᱠᱟᱱᱟᱜ ᱚᱱᱟ ᱡᱟᱦᱟᱸ ᱡᱩᱛᱟᱹ ᱨᱮᱱᱟᱜ ᱫᱚ ᱢᱤᱫᱴᱟᱝ ᱵᱮᱯᱟᱨ ᱢᱮᱱᱟᱜᱼᱟ ᱡᱮ ᱵᱷᱟᱹᱜᱤ ᱠᱷᱚᱱᱟᱜ ᱢᱤᱫᱴᱟᱝ ᱦᱚᱭᱛᱳ ᱢᱤᱫᱴᱟᱝ ᱫᱚ ᱵᱟᱝ ᱚᱱᱟᱛᱮ ᱵᱷᱟᱜᱮᱢ ᱠᱩᱥᱤᱭᱟᱜᱼᱟ ᱮᱱᱛᱮᱨᱮᱦᱚᱸ ᱚᱱᱟ ᱢᱩᱫ ᱨᱮ ᱟᱨᱚ ᱢᱤᱫᱴᱟᱝ ᱵᱷᱟᱜᱮ ᱛᱟᱦᱮᱱᱟ ᱡᱟᱦᱟᱸ ᱫᱚ ᱦᱩᱭᱩᱜ ᱠᱟᱱᱟ ᱚᱱᱟᱴᱟᱜ ᱫᱚ ᱵᱟᱝ ᱫᱚᱢᱮᱢ ᱠᱩᱥᱤᱭᱟᱜᱼᱟ ᱟᱨᱠᱤ ᱚᱱᱠᱟᱱᱟᱜ ᱪᱮᱫ ᱢᱮᱱᱟᱜᱼᱟ
ᱩᱸᱜᱻ ᱚᱱᱠᱟᱱᱟᱜ ᱮᱱᱮᱡ ᱵᱚᱞᱛᱮ ᱫᱚ ᱚᱱᱮᱧ ᱞᱟᱹᱭᱮᱫ ᱵᱟᱹᱧ ᱛᱩᱞᱩᱡ ᱫᱟᱲᱮᱭᱟᱜ ᱠᱟᱱᱟ ᱮᱱᱛᱮ ᱨᱮᱦᱚᱸ ᱮᱸᱜ ᱫᱚᱝ ᱥᱮᱨᱮᱧ ᱫᱚ ᱫᱚ ᱩᱸᱜ ᱱᱚᱜᱼᱚᱭ ᱡᱮᱢᱚᱱ ᱫᱚᱝ ᱥᱮᱨᱮᱧ ᱫᱚ ᱫᱚᱝ ᱮᱱᱮᱡ ᱫᱚᱝ ᱥᱮᱨᱮᱧ ᱚᱱᱟ ᱫᱚ ᱵᱟᱯᱞᱟ ᱚᱲᱟᱜ ᱨᱮᱠᱚ ᱮᱱᱮᱡ ᱵᱟᱲᱟᱭ ᱜᱮᱭᱟ ᱥᱟᱸᱜᱮ ᱦᱚᱲ ᱟᱛᱮᱜ ᱠᱚ ᱮᱱᱮᱡᱟ ᱟᱫᱚ ᱚᱱᱟᱫᱚ ᱠᱟᱹᱴᱤᱡ ᱡᱩᱫᱤ ᱮᱱᱮᱡ ᱥᱮ ᱨᱩ ᱠᱚ ᱨᱩ ᱡᱩᱫᱤ ᱢᱚᱸᱡᱽ ᱨᱩ ᱨᱩᱨᱩᱦᱚᱲ ᱡᱩᱫᱤ ᱢᱚᱸᱡᱽ ᱠᱚ ᱛᱟᱦᱮᱱᱟ ᱢᱚᱸᱡᱽ ᱛᱮ ᱠᱚ ᱨᱩᱭᱟ ᱛᱟᱦᱚᱞᱮ ᱫᱚᱝ ᱮᱱᱮᱡ ᱦᱚᱸᱧ ᱵᱷᱟᱜᱤ ᱜᱤᱧ ᱠᱩᱥᱤᱭᱟᱜᱼᱟ ᱫᱚᱝ ᱮᱱᱮ ᱱᱮᱡ ᱟᱨᱚ ᱚᱱᱟ ᱤᱭᱟᱹ ᱮᱱᱮᱡ ᱠᱩᱧ ᱠᱩᱥᱤᱭᱟᱜ ᱜᱮᱭᱟ ᱰᱟᱱᱴᱟ ᱮᱱᱮᱡ ᱩᱸ
ᱮᱸ
ᱟᱸᱡᱚᱢᱚᱜ ᱠᱟᱱᱟ ᱟᱸᱡᱚᱢᱚᱜ ᱠᱟᱱᱟ? ᱦᱮᱞᱳ ᱦᱮᱞᱳ
ᱮᱴᱟᱜ-ᱟᱜ ᱥᱮ ᱥᱚᱦᱨᱟᱭ?
ᱤᱧ ᱫᱚᱝ ᱮᱱᱮᱡ ᱤᱧ ᱠᱩᱥᱤᱭᱟᱜ ᱜᱮᱭᱟ ᱫᱚᱢᱮ ᱟᱨ ᱵᱟᱦᱟ ᱥᱚᱦᱨᱟᱭ ᱵᱚᱞᱛᱮ ᱫᱚ ᱵᱟᱦᱟ ᱫᱚᱢᱮᱧ ᱠᱩᱥᱤᱭᱟᱜᱼᱟ᱾ ᱥᱚᱨᱦᱟᱭ ᱥᱚᱨᱦᱟᱭ ᱦᱳᱧ ᱠᱩᱥᱤᱭᱟᱜᱼᱟ᱾ ᱵᱟᱝ ᱠᱩᱥᱤ ᱫᱚ ᱵᱟᱝ ᱥᱚᱨᱚᱦᱟᱭ ᱦᱩᱧ ᱠᱩᱥᱤᱭᱟᱜ-ᱟ ᱥᱚᱨᱦᱟᱭ ᱫᱚ ᱟᱫᱚ ᱟᱞᱮ ᱥᱮᱫ ᱢᱟ ᱟᱨᱚ ᱱᱚᱝᱠᱟ ᱠᱚ ᱮᱱᱮᱡ ᱜᱮᱭᱟ ᱛᱚᱸᱜᱮ ᱛᱚᱸᱜᱮ ᱠᱚ ᱥᱟᱵᱚᱜᱼᱟ᱾ ᱛᱚᱸᱜᱮ ᱛᱚᱸᱜᱮ ᱠᱚ ᱥᱟᱵᱚᱜᱼᱟ ᱪᱮᱛᱟᱱ ᱠᱩᱞᱦᱤ ᱠᱷᱚᱡ ᱞᱟᱛᱟᱨ ᱠᱩᱞᱦᱤ ᱩᱸ ᱡᱮ ᱪᱮᱛᱟᱱ ᱠᱩᱞᱦᱤ ᱠᱷᱚᱡ ᱞᱟᱛᱟᱨ ᱠᱩᱞᱦᱤ ᱮᱱᱮᱡ ᱟᱬᱜᱚᱱᱟᱭ ᱥᱚᱨᱦᱟᱭ ᱨᱮᱫᱚ᱾ ᱮᱱᱮᱡ ᱨᱟᱠᱟᱵ ᱟᱠᱚ ᱮᱱᱮᱡ ᱟᱲᱜᱳᱱᱟᱠᱚ ᱫᱚᱢᱮ ᱠᱚ ᱥᱮᱨᱮᱧᱟ᱾ ᱟᱢ ᱡᱩᱫᱤᱢ ᱟᱸᱡᱚᱢ ᱟᱠᱟᱫ ᱠᱷᱟᱡ? ᱤᱭᱟᱹ ᱟᱵᱚᱣᱟᱜ ᱢᱤᱫᱴᱟᱝ ᱯᱩᱛᱷᱤ ᱨᱮ ᱚᱞ ᱛᱟᱦᱮᱸ ᱠᱟᱱᱟ ᱤᱭᱟᱹ ᱤᱭᱟᱹ ᱯᱩᱛᱷᱤ ᱨᱮ ᱥᱮᱨᱮᱧ ᱫᱚ ᱚᱞ ᱛᱟᱸᱦᱮ ᱠᱟᱱ ᱜᱮᱭᱟ ᱟᱫᱚ ᱱᱚᱣᱟ ᱫᱚ ᱯᱩᱛᱷᱤ ᱨᱮ ᱛᱟᱦᱮᱸ ᱠᱟᱱᱟ ᱥᱮ ᱵᱟᱝ ᱵᱟᱹᱧ ᱫᱤᱥᱟᱹᱭ ᱫᱟ᱾ ᱚᱱᱟ ᱡᱮᱢᱚᱱ ᱦᱟᱱᱟᱴᱟᱜ
ᱥᱮᱨᱮᱧ ᱟᱠᱷᱚᱨ
ᱵᱟᱦᱟ ᱨᱮᱫᱚ ᱥᱚᱨᱚᱦᱟᱭ ᱨᱮᱫᱚ ᱱᱮᱣᱛᱟᱧ ᱢᱮᱥᱮ ᱢᱟᱨᱟᱝ ᱫᱟᱫᱟ ᱤᱧᱦᱚᱸ ᱫᱟᱫᱟ ᱤᱧᱦᱚᱸ ᱫᱟᱫᱟ ᱟᱯᱮ ᱥᱳᱭ ᱟᱯᱮ ᱡᱟᱛᱤ ᱜᱮ᱾
ᱦᱮᱸ ᱦᱮᱸ ᱦᱮᱸ ᱱᱚᱣᱟ ᱫᱚ ᱟᱡᱚᱢᱦᱳᱭ ᱠᱟᱱ ᱱᱚᱣᱟ ᱫᱚ ᱱᱚᱣᱟᱫᱚ ᱥᱩᱫᱷᱩ ᱤᱧ ᱥᱩᱢᱩᱝ ᱫᱚ ᱵᱟᱝ ᱡᱚᱛᱚ ᱦᱮᱸ ᱡᱚᱛᱚ ᱥᱟᱱᱛᱟᱲ ᱜᱮᱠᱚ ᱵᱟᱲᱟᱭᱟ ᱱᱚᱟ ᱥᱮᱨᱮᱧ ᱫᱚ ᱮᱱᱛᱮᱛᱮ ᱦᱮᱸ ᱪᱮᱫᱟᱜ ᱵᱟᱝᱢᱟ ᱟᱨ ᱡᱩᱫᱤ ᱵᱚᱱ ᱧᱮᱞ-ᱟ ᱥᱚᱨᱦᱟᱭ ᱢᱟᱱᱮᱜᱮ ᱥᱚᱨᱟᱭ ᱢᱟᱱᱮ ᱥᱚᱨᱟᱭ ᱢᱟᱱᱮ ᱦᱚᱭᱛᱚ ᱞᱮᱭᱤᱧ ᱥᱚᱨᱦᱟᱭ ᱢᱟᱱᱮ ᱜᱮ ᱠᱤᱱᱛᱩ ᱩᱱᱠᱩ ᱜᱮᱠᱚ ᱦᱚᱦᱚᱣᱟ ᱠᱚᱣᱟ ᱦᱮᱸ ᱵᱟᱝ? ᱟᱨ ᱩᱱᱠᱩ ᱞᱤᱭᱮ ᱜᱮ ᱠᱤᱱᱛᱩ ᱥᱚᱦᱨᱟᱭ ᱠᱚᱫᱚ ᱡᱟᱹᱥᱛᱤ ᱠᱚ ᱢᱟᱱᱟᱣ ᱵᱟᱛᱟᱣᱟ᱾
ᱦᱳᱭ ᱦᱳᱭ ᱟᱨ ᱟᱨ ᱦᱚ ᱟᱞᱮ ᱥᱮᱱᱟᱜ ᱠᱟᱛᱷᱟᱧ ᱞᱟᱹᱭ ᱫᱟ᱾ ᱟᱞᱮ ᱥᱮᱱᱟᱜ ᱫᱚ ᱱᱚᱜᱼᱚᱭ ᱠᱩᱲᱤ ᱜᱤᱫᱽᱨᱟᱹ ᱠᱚᱠᱚ ᱠᱩᱲᱤ ᱜᱤᱫᱽᱨᱟᱹ ᱠᱚ ᱠᱩᱲᱤ ᱜᱤᱫᱽᱨᱟᱹ ᱠᱚᱠᱚ ᱦᱤᱡᱩᱜ ᱜᱮᱭᱟ ᱥᱮ ᱠᱩᱲᱤ ᱜᱤᱫᱽᱨᱟᱹ ᱵᱟᱥ ᱥᱚᱨᱦᱟᱭ ᱫᱚ ᱠᱩᱲᱤ ᱜᱤᱫᱽᱨᱟᱹ ᱠᱚ ᱱᱮᱣᱛᱟ ᱠᱚᱣᱟ ᱟᱨ ᱱᱚᱛᱮ ᱢᱟᱢᱟ ᱚᱲᱟᱜ ᱠᱚ ᱱᱮᱣᱛᱟ ᱠᱚᱣᱟ᱾ ᱟ
ᱦᱩᱸ
ᱟᱫᱚ ᱚᱱᱠᱟᱜ ᱟᱫᱚ ᱵᱟᱠᱚ ᱱᱤᱣᱛᱟ ᱠᱚᱣᱟ ᱥᱩᱫᱷᱩ ᱩᱱᱠᱩ ᱠᱩᱲᱤ ᱜᱤᱫᱽᱨᱟᱹ ᱠᱚᱜᱮ ᱟᱫᱚ ᱤᱭᱟᱹ ᱟᱨᱚ ᱤᱭᱟ ᱟᱨ ᱢᱤᱫᱴᱟᱝ ᱥᱮᱨᱮᱧ ᱠᱚ ᱞᱟᱹᱭ ᱠᱟᱫᱟ ᱡᱮ ᱠᱟᱭᱟᱭ ᱞᱟᱭ ᱟᱭ ᱪᱮᱛᱟᱱ ᱠᱩᱞ ᱤ ᱞᱟᱛᱟᱨ ᱠᱩᱞᱦᱤ ᱫᱲᱟᱱ ᱨᱟᱠᱟᱵ ᱫᱲᱟᱱ ᱟᱲᱜᱳ ᱫᱟᱜ ᱫᱚ ᱱᱟᱭᱳ ᱛᱮᱛᱟᱝ ᱤᱧ ᱠᱟᱱ᱾
ᱦᱩᱸᱜ ᱚᱱᱟ ᱫᱚ ᱚᱱᱟ ᱫᱚ ᱚᱱᱟ ᱫᱚ ᱥᱟᱲᱯᱟ ᱠᱚ ᱞᱟᱹᱭᱟ ᱛᱚ
ᱥᱟᱲᱯᱟ ᱫᱚ ᱵᱟᱠᱚ ᱞᱟᱹᱤᱼᱟ ᱵᱟᱝ ᱥᱚᱨᱦᱟᱭ ᱥᱮᱨᱮᱧ ᱟᱞᱮᱥ ᱦᱮᱸ ᱟᱞᱮ ᱥᱮᱫ ᱫᱚ ᱢᱟᱱᱮᱼᱼ ᱥᱚᱨᱦᱟᱭ ᱨᱟᱦᱟ ᱛᱮᱠᱚ ᱥᱮᱨᱮᱧᱟ ᱟᱫᱚ ᱩᱱᱤᱞᱮ ᱟᱫᱚ ᱠᱚ ᱟᱫᱚ ᱩᱱᱤ ᱛᱟᱨᱯᱚᱨᱮ ᱠᱚ ᱟᱨ ᱚᱱᱟ ᱯᱚᱨᱮ ᱠᱚ ᱥᱮᱨᱮᱧ ᱠᱮᱜ ᱜᱮ
ᱟᱫᱚ ᱱᱟᱭᱩ ᱮ ᱦᱮᱸ ᱚᱱᱟ ᱫᱚ ᱟᱸᱭᱩ ᱦᱳᱭ ᱠᱟᱱ ᱜᱮᱭᱟ
ᱟᱫᱚ ᱟᱞᱮ ᱥᱮᱱᱟᱜ ᱟᱞᱮ ᱥᱮᱱᱟᱜ ᱚᱱᱠᱟ ᱟᱫᱚ ᱨᱚᱲᱴᱟᱜ ᱟᱫᱚᱭ ᱞᱟᱹᱭᱟ ᱡᱮᱼᱼ ᱩᱱᱜᱮ ᱠᱩᱞᱦᱤ ᱨᱮᱜᱮ ᱠᱩᱧ ᱢᱟᱹᱭ ᱠᱩᱞᱦᱤ ᱨᱮᱜᱮ ᱰᱟᱹᱰᱤ, ᱚᱱᱟ ᱜᱮᱼᱼ ᱚᱱᱟ ᱧᱩ ᱡᱚᱝ ᱢᱮ ᱩᱱᱤ ᱞᱟᱹᱭᱟᱭ ᱡᱮ ᱵᱟᱝ ᱤᱭᱟᱹᱼᱼ ᱠᱚ ᱠᱩᱧ ᱫᱟᱜ ᱦᱚᱸ ᱵᱟᱹᱧ ᱧᱩᱭᱟ ᱰᱟᱹᱰᱤ ᱫᱟᱜ ᱦᱚᱸ ᱵᱟᱹᱧ ᱧᱩᱭᱟ ᱤᱧ ᱫᱚ ᱢᱤᱫ ᱴᱩᱠᱩᱡᱼᱼ ᱪᱟᱣᱞᱮ ᱨᱟᱥᱟ ᱫᱟᱜ ᱮᱧ ᱧᱩᱭᱟ᱾ ᱚᱱᱮ ᱚᱱᱠᱟ ᱚᱱᱠᱟ ᱧᱚᱜ ᱥᱮᱨᱮᱧᱼᱼ ᱦᱳᱭ ᱦᱮᱸ ᱦᱮᱸ ᱚᱱᱟ ᱨᱮᱱᱟᱜ ᱮ ᱦᱳᱭ ᱚᱱᱟ ᱨᱮ ᱚᱱᱟᱼᱼ
ᱟᱪᱪᱷᱟ ᱢᱟᱹᱭ ᱢᱟᱹᱭ ᱟᱯᱮ ᱚᱱᱛᱮ ᱨᱮ ᱥᱚᱨᱟᱭ ᱠᱚᱨᱮ ᱦᱟᱰᱤ ᱠᱚ ᱧᱩᱭ ᱜᱮᱭᱟ ᱥᱮ?
ᱦᱮᱸ᱾
ᱦᱮᱸ ᱚᱠᱚᱭ ᱠᱚ ᱠᱚᱲᱟ ᱦᱚᱯᱚᱱ ᱦᱚᱸᱠᱚ ᱧᱭᱟ ᱥᱮ ᱠᱩᱲᱤ ᱦᱚᱯᱚᱱ ᱦᱚᱸ?
ᱟᱫᱚ ᱡᱮᱢᱚᱱᱠᱤ ᱱᱮᱛᱟᱨ ᱫᱚ ᱠᱩᱲᱤ ᱦᱚᱯᱚᱱ ᱫᱚ ᱵᱟᱠᱚᱼᱼ ᱠᱚ ᱧᱩᱭᱮᱫ ᱜᱮᱭᱟ ᱟᱹᱰᱤ ᱜᱮ ᱠᱚᱢ ᱟᱹᱰᱤ ᱜᱮ ᱠᱚᱢ ᱧᱮᱞᱚᱜ ᱠᱟᱱᱟ ᱟᱹᱰᱤ ᱜᱮ ᱠᱚᱢ ᱧᱮᱞᱚᱜᱼᱼ ᱚᱱᱟ ᱞᱟᱦᱟᱭ ᱞᱟᱦᱟ ᱛᱮᱫᱚ ᱧᱮᱞᱚᱜ ᱠᱟᱱ ᱛᱟᱦᱮᱸᱜ ᱡᱮ ᱡᱮᱢᱚᱱ ᱵᱚᱭᱮᱥ ᱦᱚᱲ ᱴᱷᱮᱡ ᱫᱚ ᱧᱮᱞ ᱵᱟᱲᱟ ᱦᱳᱭ ᱠᱟᱱᱼᱼ ᱠᱩᱲᱤ ᱜᱤᱫᱽᱨᱟᱹ ᱠᱚ ᱞᱟᱹᱭᱫᱟ ᱠᱤᱱᱛᱩ ᱮᱦᱮᱸᱼᱮ ᱱᱮᱛᱟᱨ ᱡᱟᱦᱟᱸᱭ ᱠᱚ ᱵᱚᱭᱮ ᱥᱚᱜᱼᱼ ᱠᱟᱱᱟ ᱱᱮᱛᱟᱨ ᱞᱟᱦᱟᱱᱹᱜ ᱛᱟᱞᱮ ᱡᱟᱦᱟᱸᱟᱭ ᱢᱟᱱᱮᱼᱼ ᱮᱠᱷᱚᱱ ᱫᱚ ᱠᱷᱩᱵ ᱵᱚᱭᱮᱥ ᱠᱚᱜᱮ ᱠᱚ ᱠᱩᱲᱤ ᱦᱚᱯᱚᱱ ᱫᱚᱠᱚ ᱧᱮᱞᱚᱜ ᱜᱮᱭᱟ᱾ ᱛᱟᱪᱷᱟᱲᱟ ᱫᱚ ᱚᱱᱠᱟ ᱫᱚ ᱦᱟᱺᱰᱤ ᱯᱟᱹᱣᱨᱟᱹᱫᱚᱦᱟᱸᱜ ᱵᱟᱠᱚ ᱧᱩᱭᱫᱟ᱾
ᱦᱩᱸ
ᱟᱹᱰᱤ ᱠᱚᱢ ᱜᱮ ᱧᱮᱞᱚᱜ ᱠᱟᱱᱟ ᱠᱩᱲᱤ ᱜᱤᱫᱽᱨᱟᱹ ᱥᱮᱫ ᱛᱮᱫᱚ ᱟᱨ ᱠᱚᱲᱟ ᱜᱤᱫᱽᱨᱟᱹᱼᱼ ᱠᱚ ᱧᱩ ᱵᱟᱲᱟᱭᱟ ᱛᱚ ᱱᱮᱛᱟᱨ ᱫᱚ ᱦᱟᱺᱰᱤ ᱦᱚᱸ ᱟᱫᱚᱜ ᱠᱟᱱ ᱛᱟᱵᱚᱱᱟ ᱱᱮᱛᱟᱨ ᱫᱚ ᱦᱟᱱᱮᱼᱼ ᱤᱭᱟᱹ ᱫᱚᱠᱟᱱ ᱨᱮ ᱯᱟᱹᱣᱨᱟᱹ ᱧᱟᱢᱚᱜ ᱠᱟᱱᱟ ᱥᱮ ᱟᱨᱼᱼ ᱦᱟᱹᱰᱤᱸ ᱫᱚ ᱫᱤᱱ ᱫᱤᱱ ᱛᱮᱵᱚ ᱟᱫ ᱮᱫᱟ ᱾ ᱫᱤᱱ ᱫᱤᱱ ᱦᱟᱹᱰᱤᱸ ᱫᱚᱵᱚᱱ ᱟᱫ ᱮᱫᱟ ᱦᱟᱱᱮ ᱦᱟᱹᱰᱤᱸ ᱫᱚ ᱵᱟᱠᱚ ᱠᱩᱥᱤᱭᱟᱜ ᱠᱟᱱᱟ ᱚᱱᱟ ᱫᱚᱼᱼ ᱵᱟᱝ ᱵᱷᱟᱹᱜᱤᱭᱟ ᱟᱨ ᱚᱱᱟ ᱠᱷᱟᱱ ᱫᱚ ᱮᱛᱟᱝ ᱮᱛᱟᱝ ᱠᱚ ᱞᱟᱹᱭᱟ᱾
ᱟᱫᱚᱜᱼᱟ ᱟᱵᱚ ᱫᱚ ᱧᱮᱞ ᱢᱮ ᱯᱟᱹᱨᱩᱭᱟ ᱠᱤ ᱧᱩ ᱵᱷᱟᱜᱮᱭᱟ ᱦᱚᱯᱚᱱ ᱦᱚᱯᱚᱱ ᱢᱟᱹᱭ ᱟᱡᱚᱢ ᱢᱮ ᱥᱮᱼᱼ
ᱦᱮᱸ?
ᱞᱟᱹᱭᱫᱟᱹᱧ ᱯᱟᱹᱣᱨᱟᱹ ᱠᱩ ᱧᱩ ᱵᱷᱟᱹᱜᱮᱭᱟ ᱱᱚᱜ ᱚᱭ ᱡᱮ ᱯᱟᱹᱣᱨᱟᱹ ᱠᱚ ᱧᱩᱭᱮᱫᱫᱟ ᱥᱮ ᱯᱟᱹᱣᱨᱟᱹ ᱧᱩᱛᱮᱫ ᱦᱚᱲᱢᱚᱼᱼ ᱠᱚ ᱵᱟᱹᱲᱤᱡᱚᱜ ᱠᱟᱱ ᱛᱟᱠᱚᱣᱟ ᱦᱚᱲᱢᱚ ᱵᱟᱹᱲᱤᱡᱼᱼ ᱢᱤᱫᱴᱮᱱ ᱥᱚᱝᱥᱟᱨ ᱦᱚᱸ ᱚᱥᱟᱱᱛᱤ ᱧᱮᱞᱚᱜ ᱠᱟᱱᱟ᱾ ᱯᱟᱹᱣᱨᱟᱹ ᱦᱟᱹᱰᱤᱸ ᱫᱚ ᱪᱮᱫ ᱦᱟᱹᱰᱤᱸ ᱛᱤᱱᱟᱹᱜ ᱮᱢ ᱧᱩᱭᱟ᱾ ᱵᱩᱞᱟᱹᱜ ᱨᱮᱦᱚᱢ ᱠᱤᱱᱛᱩ ᱦᱚᱲᱢᱚ ᱫᱚ ᱵᱟᱭ ᱵᱟᱹᱲᱤᱡᱚᱜᱼᱟ ᱦᱮᱸ ᱵᱟᱝ? ᱟᱢ ᱡᱮᱢᱚᱱᱢ ᱛᱟᱦᱮᱱᱟ ᱚᱱᱠᱟ ᱜᱮᱢ ᱛᱟᱦᱮᱱᱟ ᱠᱤᱱᱛᱩ ᱯᱟᱹᱣᱨᱟᱹ ᱧᱩ ᱞᱮᱠᱷᱟᱱ ᱧᱮᱞ ᱢᱮᱼᱼ ᱟᱨ ᱵᱚᱜ ᱦᱟᱹᱥᱩ ᱢᱮᱭᱟ ᱜᱟᱯᱟᱢ ᱞᱮ ᱩᱯᱷᱼᱼ ᱛᱮᱦᱮᱧ ᱫᱚ ᱵᱷᱟᱜᱮ ᱵᱟᱹᱧ ᱵᱩᱡᱷᱟᱹᱣ ᱫᱟ᱾ ᱛᱮᱦᱮᱧ ᱟᱨ ᱢᱤᱫ ᱜᱞᱟᱥ ᱠᱟᱹᱴᱤᱡ ᱧᱩᱫ ᱟᱹᱜᱩᱭᱟᱜ ᱞᱮᱜᱮ ᱚᱱᱮ ᱢᱤᱫ ᱜᱞᱟᱥ ᱧᱩᱢ ᱪᱟᱞᱟᱜᱼᱟ ᱚᱸᱰᱮ ᱧᱮᱞ ᱢᱮ ᱟᱨᱚᱼᱼ ᱛᱟᱨᱟ ᱧᱩ ᱠᱟᱛᱮᱢ ᱦᱤᱡᱩᱜᱼᱟ ᱟᱫᱚ ᱢᱤᱫᱴᱤᱡ ᱡᱚᱠᱷᱚᱱ ᱛᱟᱨᱟ ᱧᱩ ᱠᱟᱛᱮᱢ ᱦᱤᱡᱩᱜᱼᱟ ᱟᱨᱚ ᱴᱚᱞᱚᱢᱚᱞᱚ ᱠᱟᱛᱮᱜᱼᱼ ᱛᱮᱢ ᱦᱤᱡᱩᱜ-ᱟ ᱦᱮᱸ ᱵᱟᱝ,
ᱦᱳᱭ ᱟᱨ ᱚᱱᱠᱟ ᱚᱱᱠᱟ ᱛᱮᱜᱮ ᱡᱟᱹᱥᱛᱤ ᱤᱫᱤᱜᱼᱟ᱾ ᱱᱚᱜ ᱚᱭ ᱡᱮ ᱯᱨᱚᱛᱮᱠ ᱫᱤᱱᱮᱢ ᱪᱟᱞᱟᱜᱼᱟ ᱚᱱᱮ ᱡᱮ ᱡᱩᱛ ᱵᱟᱢ ᱵᱩᱡᱟ ᱵᱚᱦᱚᱜ ᱠᱚ᱾ ᱟᱫᱚᱢ ᱞᱟᱹᱭᱟ ᱟᱨ ᱠᱟᱹᱴᱤᱡ ᱤᱧ ᱧᱩᱣᱟᱜ ᱠᱷᱟᱡ ᱜᱤᱧ ᱴᱷᱤᱠᱚᱜᱼᱟ ᱱᱚᱣᱟ ᱫᱚ᱾ ᱚᱱᱟ ᱧᱩ ᱧᱩ ᱛᱮ ᱢᱤᱫᱴᱟᱝ ᱤᱭᱟᱹ ᱞᱮᱠᱟ ᱤᱭᱟᱹ ᱚᱱᱟ ᱢᱮᱥᱟ ᱞᱮᱠᱟ ᱦᱩᱭᱮᱱ ᱜᱮ᱾
ᱦᱩᱸ
ᱱᱮᱥᱟ ᱦᱚᱸ ᱟᱫᱚ ᱱᱚᱝᱠᱟ ᱦᱩᱭᱩᱜᱼᱟ ᱟᱫᱚᱼᱼ ᱩᱱᱤ ᱫᱚ ᱛᱟᱭᱚᱢ ᱛᱮ ᱫᱚᱢ ᱧᱮᱞᱮᱭᱟ ᱵᱟᱹᱜᱤ ᱜᱮ ᱵᱟᱭ ᱵᱟᱹᱜᱤ ᱫᱟᱲᱮᱭᱟᱜ᱾ ᱠᱟᱱᱟ ᱯᱟᱹᱣᱨᱟᱹ ᱧᱩ ᱯᱟᱹᱣᱨᱟᱹ ᱧᱩ ᱟᱨ ᱯᱟᱹᱣᱨᱟᱹᱼᱼ ᱩᱱᱤ ᱯᱟᱹᱣᱨᱟᱹ ᱧᱩ ᱡᱩᱫᱤ ᱵᱟᱹᱜᱤᱭᱟᱭ ᱩᱱᱤ ᱡᱩᱫᱤ ᱵᱟᱹᱜᱤᱭᱟᱭ ᱛᱟᱦᱚᱞᱮ ᱛᱷᱟᱨ ᱛᱷᱟᱨᱟᱜᱼᱟᱭ ᱨᱩᱣᱟᱹ ᱦᱮᱡ ᱟᱭᱟᱼᱼ ᱮᱢᱟᱱ ᱛᱮᱢᱟᱱ ᱚᱥᱩᱵᱤᱫᱷᱟ ᱦᱩᱭᱩᱜ ᱛᱟᱭᱟ ᱛᱟᱦᱚᱞᱮ᱾ ᱩᱱᱤ ᱩᱱᱤᱭᱟᱜ ᱦᱚᱲᱢᱚ ᱨᱮ ᱯᱟᱹᱣᱨᱟᱹ ᱜᱮᱭ ᱨᱟᱱᱟᱭ᱾
ᱦᱩᱸ ᱦᱩᱸ ᱠᱟᱛᱷᱟᱢᱟ ᱠᱟᱱ ᱜᱮᱭᱟ ᱟᱫᱚ ᱚᱱᱟ ᱠᱷᱟᱹᱛᱤᱨ ᱜᱮ ᱚᱱᱟ ᱥᱚᱢᱚᱥᱥᱟ᱾ ᱫᱚ ᱵᱟᱝ ᱧᱮᱞ ᱧᱟᱢᱚᱜᱼᱟ ᱦᱮᱸ ᱥᱮ ᱯᱟᱹᱣᱨᱟᱹ ᱦᱟᱹᱰᱤᱸ ᱧᱩ ᱫᱚ ᱵᱟᱝ ᱵᱟᱹᱲᱤᱡᱼᱟ᱾ ᱠᱤᱱᱛᱩ ᱦᱟᱹᱰᱤᱸ ᱫᱚ ᱵᱟᱭ ᱵᱟᱹᱲᱤᱡᱼᱟ ᱠᱤᱱᱛᱩ ᱯᱟᱹᱣᱨᱟᱹ ᱫᱚ ᱵᱟᱹᱲᱤᱡ ᱜᱮᱭᱟ ᱟᱹᱰᱤ ᱜᱮ᱾ ᱦᱟ. ᱰᱤ ᱦᱚᱸ ᱪᱮᱫ ᱞᱮᱠᱟ ᱵᱟᱹᱲᱤᱡᱼᱟ, ᱢᱟᱱᱮ ᱡᱩᱚᱫᱤ ᱚᱱᱟ ᱯᱷᱩᱲᱩᱜ ᱛᱮ ᱢᱤᱫ ᱯᱷᱩᱲᱩᱜ ᱮᱢ ᱧᱩᱭᱟ ᱛᱷᱚᱲᱟ ᱜᱟᱱᱼᱼ ᱟᱨ ᱚᱱᱟ ᱨᱟᱱ ᱞᱮᱠᱟᱭ ᱠᱟᱹᱢᱤᱭᱟ ᱢᱟᱱᱮ ᱥᱮᱫᱟᱭ ᱦᱟᱲᱟᱢ ᱠᱚᱣᱟᱜ ᱠᱟᱛᱷᱟ ᱥᱮᱼᱼ ᱧᱮᱞ ᱠᱟᱜ ᱟᱵᱚᱱ ᱱᱚᱣᱟ ᱫᱚ ᱥᱮ ᱯᱩᱛᱷᱤ ᱠᱚᱨᱮ ᱦᱚᱸ ᱥᱟᱹᱨᱤᱜᱮ ᱨᱟᱱ ᱞᱮᱠᱟᱭ ᱠᱟᱹᱢᱤᱭᱟ᱾ ᱟᱨ ᱡᱚᱠᱷᱚᱱ ᱜᱮ ᱚᱱᱟ ᱠᱷᱚᱱᱟᱜ ᱡᱟᱹᱥᱛᱤᱢ ᱧᱩᱭᱟ ᱥᱮᱼᱼ ᱛᱚᱠᱷᱚᱱ ᱫᱚ ᱠᱤᱱᱛᱩ ᱵᱩᱞ ᱮᱢᱟᱱᱚᱜ ᱟᱢ ᱵᱩᱞ ᱠᱟᱛᱮᱜ ᱮᱢᱼᱼ ᱚᱠᱟ ᱠᱚᱨᱮᱪᱚᱢ ᱛᱷᱚᱥᱲᱟᱣ ᱠᱚᱜᱼᱟ ᱦᱮᱸ ᱵᱟᱝ ᱟᱫᱚ ᱚᱱᱟ ᱠᱚ ᱢᱤᱫᱴᱮᱱ ᱵᱚᱛᱚᱨ᱾ ᱟᱨ ᱚᱱᱟ ᱥᱟᱶᱛᱮ ᱱᱚᱜᱼᱚᱭᱼᱼ ᱡᱮᱢᱚᱱ ᱧᱮᱞᱠᱟᱱᱟ ᱡᱮ ᱟᱹᱰᱤ ᱟᱫᱚᱢ ᱡᱟᱭᱜᱟᱼᱼ ᱠᱚᱨᱮᱜ ᱤᱧ ᱧᱮᱞ ᱟᱠᱟᱫ ᱠᱟᱜ ᱠᱚᱣᱟ ᱟᱵᱚ ᱫᱚ ᱡᱩᱫᱤ ᱵᱚᱱ ᱧᱮᱞᱟ ᱫᱷᱚᱨᱚᱢ ᱨᱮᱱᱟᱜ ᱡᱩᱫᱤ ᱦᱟᱹᱰᱤ ᱵᱚᱱ ᱧᱩᱭᱟ ᱥᱮ ᱤᱧ ᱫᱩᱧ ᱢᱚᱱᱮᱼᱼ ᱫᱷᱚᱨᱚᱢ ᱦᱟᱹᱰᱤ ᱫᱚ ᱧᱩ ᱠᱟᱛᱮᱜ ᱫᱚ ᱦᱚᱲᱢᱚ ᱠᱚᱫᱚ ᱵᱟᱝ ᱵᱟᱹᱲᱤᱡᱚᱜᱼᱟ ᱦᱮᱸ ᱵᱟᱝ?
ᱵᱟᱝ ᱵᱟᱹᱲᱤᱡᱚᱜᱼᱟ, ᱪᱮᱫᱟᱜ ᱵᱟᱹᱲᱤᱡᱚᱜᱼᱟ᱾ ᱟᱨ ᱚᱱᱟ ᱨᱮᱫᱚ ᱚᱱᱟ ᱨᱮᱫᱚ ᱚᱱᱠᱟ ᱫᱚ ᱵᱟᱵᱩᱱ ᱢᱮᱥᱟᱭᱮᱫ ᱫᱚ᱾ ᱟᱹᱣᱲᱤᱡ ᱫᱷᱟᱹᱨᱤᱡ ᱫᱚ ᱟᱨ ᱴ ᱦᱳᱭ ᱟᱨ ᱦᱟᱱᱮ ᱧᱮᱞ ᱢᱮ, ᱥᱟᱹᱨᱤ ᱥᱮ ᱱᱟᱥᱮ ᱤᱧ ᱦᱚᱸ ᱵᱟᱹᱧ ᱵᱟᱲᱟᱭᱟ ᱩᱱᱟᱹᱜ ᱜᱟᱱ ᱫᱚ ᱞᱮᱭᱟᱹ ᱠᱚ ᱡᱷᱚᱛᱚᱼᱼ ᱡᱷᱚᱛᱚ ᱦᱚᱲᱟᱜ ᱛᱤ ᱛᱮ ᱦᱟᱹᱰᱤ ᱦᱚᱸ ᱵᱟᱭ ᱥᱤᱵᱤᱞᱚᱜᱼᱟ ᱛᱟᱦᱚᱞᱮ ᱚᱱᱟᱨᱮᱼᱼ ᱛᱤᱱᱟᱹᱜ ᱢᱟᱨᱟᱝ ᱛᱤᱱᱟᱹᱜ ᱢᱟᱨᱟᱝ ᱤᱭᱟᱹ ᱢᱮᱱᱟᱜ ᱟᱠᱟᱫᱟ ᱚᱱᱟᱨᱮ ᱮᱱᱮᱢ᱾ ᱦᱳᱭ ᱡᱚᱛᱚ ᱦᱚᱲᱟᱜ ᱛᱤ ᱛᱮ ᱦᱟᱹᱰᱤ ᱦᱟᱹᱰᱤ ᱵᱟᱭ ᱥᱤᱵ ᱵᱤᱞᱚᱜ-ᱟ ᱡᱷᱚᱛᱚ ᱦᱚᱲᱟᱜ ᱛᱤ ᱛᱮ ᱦᱟᱹᱰᱤ ᱵᱟᱝ ᱤᱥᱤᱱᱼᱼ
ᱵᱟᱝ ᱦᱚᱯᱚᱢ ᱢᱟᱹᱭ ᱟᱸᱡᱚᱢ ᱢᱮ ᱱᱚᱣᱟ ᱫᱚ ᱥᱟᱹᱨᱤ ᱠᱟᱛᱷᱟᱢ ᱟᱸᱡᱚᱢ ᱠᱟᱫᱟ ᱟᱫᱩ ᱟᱵᱚᱣᱟᱜ ᱥᱟᱱᱛᱟᱲ ᱥᱟᱶᱛᱟ ᱨᱮᱫᱚ ᱱᱚᱣᱟ ᱡᱤᱱᱤᱥᱴᱟᱜ ᱫᱚ ᱢᱮᱱᱟᱜ-ᱟ ᱢᱮᱱ